ᱦᱮᱞᱳ ᱦᱮᱸ
ᱦᱮᱸ ᱨᱚᱲ ᱠᱚ ᱯᱩᱥᱴᱟᱹᱣ ᱟᱸᱡᱚᱢᱚᱜ ᱠᱟᱱᱟ
ᱦᱮᱸ ᱮᱠᱫᱚᱢ ᱰᱷᱮᱨ ᱯᱩᱥᱴᱟᱹᱣ ᱜᱮ ᱟᱸᱡᱚᱢᱚᱜ ᱠᱟᱱᱟ
ᱟᱪᱪᱷᱟ
ᱤᱧᱟᱜ ᱨᱚᱲ ᱠᱚ
ᱫᱟᱠᱟ ᱠᱚᱢ ᱡᱚᱢ ᱠᱮᱫᱟ ᱦᱮᱸ ᱟᱸᱡᱚᱢᱚᱜ ᱠᱟᱱᱟ ᱯᱩᱥᱴᱟᱹᱣ ᱜᱮ ᱟᱸᱡᱚᱢᱚᱜ ᱠᱟᱱᱟ ᱟᱢᱟᱜ ᱨᱚᱲ ᱦᱚ
ᱦᱮᱸ ᱫᱟᱠᱟ ᱠᱚ ᱡᱚᱢ ᱦᱩᱭ ᱮᱱᱟ ᱱᱤᱛᱚᱜ ᱠᱷᱟᱱᱤ ᱢᱟᱲᱟᱝ ᱜᱮ ᱡᱚᱢ ᱠᱟᱛᱮᱡ ᱱᱚᱜ-ᱚᱭ ᱫᱩᱲᱩᱵ ᱵᱟᱲᱟ ᱦᱩᱭ ᱠᱟᱱᱟ᱾
ᱚᱸ ᱛᱚ ᱱᱤᱛᱚᱜ ᱡᱟᱦᱟᱸ ᱟᱞᱟᱝ ᱥᱟᱛᱟᱢ ᱤᱫᱤ ᱠᱟᱛᱮᱜ ᱞᱟᱝ ᱨᱚᱲᱟ᱾ ᱚᱱᱟ ᱫᱚ ᱦᱩᱭᱩᱜ ᱠᱟᱱᱟ ᱱᱚᱜ-ᱚᱭ ᱟᱵᱚᱣᱟᱜ ᱢᱟᱱᱮ ᱟᱞᱮᱥᱮᱫ ᱨᱮᱱᱟᱜ ᱡᱟᱦᱟᱸ ᱞᱟᱭᱚᱝ ᱚᱱᱟ ᱠᱟᱹᱴᱤᱡ ᱤᱧ ᱞᱟᱹᱭᱟ᱾ ᱟᱸ ᱚᱱᱟ ᱢᱚᱫᱽᱫᱷᱮ ᱨᱮ ᱡᱮᱢᱚᱱ ᱥᱟᱛ ᱴᱟᱸᱜ ᱟᱹᱛᱳ ᱦᱚᱲᱟᱜ ᱠᱟᱹᱢᱤ ᱠᱚ ᱛᱟᱨᱯᱚᱨ ᱦᱟᱸ ᱦᱟᱱᱮ ᱫᱟᱜ ᱨᱮᱱᱟᱜ ᱡᱟᱦᱟᱸ ᱠᱚ ᱵᱮᱵᱚᱥᱛᱷᱟ ᱠᱚ ᱛᱟᱨᱯᱚᱨ ᱫᱟᱨᱮ ᱵᱟᱞᱟᱱᱟ ᱪᱮᱠᱟ ᱢᱮᱱᱟᱜᱼᱟ ᱟᱨ ᱨᱟᱥᱛᱟ ᱠᱚ ᱪᱮᱫ ᱞᱮᱠᱟ? ᱱᱚᱣᱟ ᱠᱚ ᱱᱤᱭᱟᱹ ᱠᱟᱹᱴᱤᱡ ᱞᱟᱝ ᱜᱟᱞᱚᱪᱟ ᱾
ᱮᱠᱫᱚᱢ ᱚᱱᱟᱜᱮ ᱞᱟᱝ ᱜᱟᱞᱚᱪᱟ ᱛᱟᱦᱚᱞᱮ ᱡᱟᱦᱟᱸ ᱟᱛᱳ ᱠᱚᱨᱮᱱᱟᱜ ᱟᱯᱮ ᱥᱮᱱᱟᱜ ᱟᱹᱛᱩ ᱠᱚᱨᱮᱱᱟᱜ ᱢᱟᱱᱮ ᱚᱠᱟ ᱞᱮᱠᱟ ᱦᱮᱸ ᱵᱟᱝ ᱞᱟᱭᱚᱝ ᱠᱚ ᱟᱞᱮ ᱥᱮᱫ ᱦᱮᱱᱟᱜ ᱞᱮᱭᱟ ᱴᱷᱤᱠ ᱜᱮᱭᱟ ᱛᱟᱦᱚᱞᱮ ᱢᱟ ᱟᱢ ᱞᱟᱦᱟ ᱞᱟᱹᱭ ᱞᱟᱦᱟᱭ ᱛᱟᱞᱟᱝ ᱢᱮ᱾
ᱦᱮᱸ ᱩᱸ ᱱᱚᱜᱼᱚᱭ ᱡᱟᱦᱟᱸ ᱟᱞᱮ ᱟᱹᱛᱩ ᱚᱱᱟ ᱨᱮᱫᱚ ᱡᱩᱫᱤ ᱧᱮᱞ ᱜᱟᱱᱚᱜ-ᱟ᱾ ᱯᱩᱨᱟᱹᱣ ᱯᱩᱨᱟᱹ ᱟᱹᱛᱩ ᱜᱮ ᱯᱩᱨᱟᱹ ᱫᱟᱨᱮ ᱱᱟᱹᱲᱤ ᱛᱮ ᱢᱟᱱᱮ ᱢᱤᱫ ᱨᱚᱠᱚᱢ ᱜᱷᱮᱨᱟᱣ ᱟᱠᱟᱱ ᱞᱮᱠᱟ ᱥᱟᱺᱜᱤᱧ ᱠᱷᱚᱱᱟᱜ ᱫᱚ ᱧᱮᱞᱚᱜ-ᱟ᱾ ᱟᱸ ᱟᱵᱚ ᱡᱮᱢᱚᱱ ᱚᱱᱠᱟ ᱱᱟᱜᱟᱨ ᱠᱚᱨᱮ ᱡᱩᱫᱤ ᱵᱚᱱ ᱪᱟᱞᱟᱜ-ᱟ ᱧᱮᱞᱟᱵᱚᱱ ᱫᱟᱨᱮ ᱨᱮᱱᱟᱜ ᱥᱚᱝᱠᱷᱟ ᱜᱮ ᱵᱟᱹᱱᱩᱜ-ᱟ ᱟᱹᱰᱤᱴᱟᱜ ᱜᱮ ᱠᱚᱢ ᱟᱠᱟᱱᱟ᱾ ᱫᱟᱨᱮ ᱠᱚ ᱢᱟᱜ ᱠᱟᱛᱮᱫ ᱚᱲᱟᱜ ᱠᱩ ᱵᱮᱱᱟᱣ ᱠᱟᱫᱟ ᱠᱤᱱᱛᱩ ᱟᱸᱜ ᱟᱛᱳ ᱯᱟᱲᱟ ᱠᱚᱨᱮ ᱯᱮ ᱧᱮᱞ ᱞᱮᱠᱷᱟᱱ ᱫᱚ ᱟᱺ ᱫᱟᱨᱮ ᱨᱮᱱᱟᱜ ᱥᱚᱝᱠᱷᱟ ᱫᱚ ᱟᱹᱰᱤ ᱵᱮᱥᱤ ᱢᱮᱱᱟᱜᱼᱟ ᱮᱠᱷᱚᱱᱳ᱾ ᱟᱨ ᱛᱟᱨ ᱥᱟᱶᱛᱮ ᱡᱩᱫᱤ ᱧᱮᱞ ᱜᱟᱱᱚᱜᱼᱟ ᱡᱟᱦᱟᱸ ᱦᱚᱸᱜᱼᱚᱭ ᱧᱟ ᱧᱩ ᱫᱟᱜ ᱨᱮᱱᱟᱜ ᱵᱮᱵᱚᱥᱛᱷᱟ ᱠᱚ, ᱞᱟᱦᱟ ᱛᱮᱫᱚ ᱟᱛᱳ ᱠᱚᱨᱮ ᱫᱚ ᱩᱱᱟᱹᱜᱴᱟᱜ ᱧᱩ ᱫᱟᱜ ᱨᱮᱱᱟᱜ ᱵᱮᱵᱚᱥᱛᱷᱟ ᱵᱟᱝ ᱛᱟᱦᱮᱸ ᱠᱟᱱᱟ᱾ ᱟ ᱯᱩᱠᱷᱨᱤ ᱠᱚᱨᱮ ᱠᱤᱧᱵᱟ ᱡᱟᱦᱟᱸ ᱠᱩᱧ ᱠᱚ ᱞᱟᱦᱟᱛᱮ ᱛᱟᱦᱮᱸ ᱠᱟᱱᱟ ᱚᱸᱰᱮ ᱠᱷᱚᱱᱟᱜ ᱜᱮ ᱫᱟᱜ ᱠᱚᱫᱚ ᱧᱩ ᱦᱩᱭᱩᱜ ᱛᱟᱦᱮᱸᱜ-ᱟ᱾ ᱠᱤᱱᱛᱩ ᱱᱮᱛᱟᱨ ᱧᱮᱞᱚᱜ ᱠᱟᱱᱟ ᱚᱱᱟ ᱧᱩ ᱫᱟᱜ ᱞᱟᱹᱜᱤᱫ ᱟᱹᱰᱤ ᱱᱚᱜᱼᱱᱟ ᱚᱸ ᱠᱚᱞ ᱠᱚ ᱛᱟᱨᱯᱚᱨ ᱱᱚᱣᱟ ᱥᱟᱢ ᱢᱟᱨᱥᱟᱞ ᱠᱚᱠᱚ ᱵᱮᱱᱟᱣ ᱠᱟᱫᱟ ᱾ ᱡᱟᱦᱟᱸ ᱛᱮ ᱧᱩ ᱫᱟᱜ ᱫᱚ ᱟᱹᱰᱤ ᱟᱺ ᱥᱚᱞᱦᱮ ᱛᱮᱜᱮ ᱧᱟᱢᱚᱜ ᱠᱟᱱᱟ᱾ ᱛᱚ ᱟᱹᱵᱤᱱ ᱠᱟᱹᱴᱤᱡ ᱞᱟᱹᱭ ᱵᱤᱱ ᱟᱯᱮ ᱚᱱᱟ ᱫᱷᱟᱨᱮ ᱪᱮᱫ ᱞᱮᱠᱟ ᱫᱟᱨᱮ ᱯᱟᱞᱟ ᱠᱚ ᱟᱨ
ᱦᱩᱸ᱾
ᱵᱤᱨ ᱠᱚ ᱦᱮᱸᱱᱟᱜ-ᱟ ᱥᱮ ᱵᱟᱝ ᱟᱨ ᱛᱟ ᱥᱟᱶᱛᱮ ᱡᱩᱫᱤ ᱠᱟᱹᱴᱤᱡ ᱫᱟᱜ ᱵᱮᱵᱚᱥᱛᱷᱟ ᱪᱮᱫ ᱞᱮᱠᱟ ᱟᱯᱮ ᱥᱮᱜ ᱚᱱᱟ ᱡᱩᱫᱤᱵᱤᱱ ᱞᱟᱹᱭ ᱠᱮᱭᱟ ᱵᱷᱟᱜᱮ ᱠᱚᱜ᱾
ᱦᱮᱸ ᱟᱞᱮᱥᱮᱫ ᱦᱚᱸ ᱡᱟᱦᱟᱸ ᱟᱹᱛᱩ ᱠᱚᱨᱮᱱᱟᱜ ᱡᱟᱦᱟᱸ ᱞᱟᱭᱚᱝ ᱠᱚ ᱧᱮᱞᱚᱜ-ᱟ ᱡᱮᱢᱚᱱ ᱟᱞᱮ ᱟᱹᱛᱩ ᱨᱮᱫᱚ ᱫᱟᱨᱮ ᱱᱟᱹᱬᱤ ᱥᱮᱜ ᱜᱮ ᱢᱮᱱᱟᱜ ᱠᱟᱫᱟ, ᱢᱤᱫ ᱫᱷᱟᱨᱮ ᱫᱚ ᱵᱤᱨ ᱢᱮᱱᱟᱜ ᱠᱟᱫᱟ ᱢᱤᱫ ᱫᱷᱟᱨᱮ ᱫᱚ ᱵᱟᱹᱭᱦᱟᱹᱲ ᱢᱮᱱᱟᱜ ᱠᱟᱫᱟ᱾
ᱟᱪᱪᱷᱟ᱾
ᱢᱟᱱᱮ ᱜᱚᱴᱟ ᱫᱷᱟᱨᱮ ᱫᱚ ᱵᱤᱨ ᱫᱚ ᱵᱟᱹᱱᱩᱜ ᱠᱟᱫᱟ ᱢᱚᱱᱮ ᱢᱤᱫ ᱟᱲᱮ ᱫᱚ ᱵᱤᱨ ᱢᱮᱱᱟᱜ ᱠᱟᱫᱟ ᱢᱤᱫ ᱫᱷᱟᱨᱮ ᱫᱚ ᱮᱢᱱᱤ ᱵᱟᱹᱭᱦᱟᱹᱲ ᱠᱚ ᱢᱮᱱᱟᱜ ᱠᱟᱫᱟ ᱚᱱᱟ ᱥᱟᱶᱛᱮ ᱚᱱᱟ ᱫᱷᱟᱨᱮ ᱫᱚ ᱜᱟᱰᱟ ᱠᱚ ᱢᱮᱱᱟᱜ ᱠᱟᱫᱟ᱾ ᱱᱚᱝᱠᱟ ᱟᱨ ᱡᱟᱦᱟᱸ ᱦᱚᱸᱜ-ᱚᱭ ᱫᱟᱜ ᱨᱮᱱᱟᱜ ᱵᱮᱵᱚᱥᱛᱟᱢ ᱞᱟᱹᱭ ᱠᱮᱫᱟ ᱞᱟᱦᱟ ᱛᱮᱫᱚ ᱚᱝ ᱠᱟ ᱢᱟᱱᱮ ᱮᱢᱱᱤ ᱡᱟᱦᱟᱸ ᱰᱷᱮᱠᱚᱡ ᱠᱚ ᱚᱱᱟᱛᱮ ᱠᱩᱧ ᱠᱚ ᱛᱟᱦᱮᱸ ᱠᱟᱱᱟ ᱾ ᱱᱮᱛᱟᱨ ᱫᱚ ᱡᱟᱦᱟᱸ ᱥᱟᱢ ᱢᱟᱨᱥᱟᱞ ᱠᱚᱠᱚ ᱵᱮᱱᱟᱣ ᱠᱟᱫ ᱛᱮ ᱟᱹᱰᱤ ᱥᱚᱞᱦᱮ ᱠᱟᱱᱟ᱾
ᱦᱩᱸ᱾
ᱛᱷᱟ ᱠᱚᱫᱚ ᱟᱞᱮᱭᱟᱜ ᱨᱟᱥᱛᱟ ᱫᱚ ᱞᱟᱦᱟ ᱛᱮᱫᱚ ᱮᱢᱱᱤ ᱢᱳᱨᱟᱢ ᱨᱟᱥᱛᱟ ᱛᱟᱦᱮᱸ ᱠᱟᱱᱟ ᱚᱱᱟ ᱡᱟᱦᱟᱸ ᱠᱚᱞᱞᱟᱪ ᱾ ᱛᱮ ᱟᱫᱚ ᱱᱮᱛᱟᱨ ᱫᱚᱠᱚ ᱰᱷᱟᱹᱞᱟᱹᱭ ᱠᱟᱫᱟ ᱰᱷᱟᱹᱞᱟᱹᱭ ᱠᱟᱜ ᱛᱮ ᱟᱹᱰᱤ ᱢᱚᱡᱽ ᱢᱟᱱᱮ ᱩᱱᱟᱹᱜ ᱞᱚᱥᱚᱫ ᱠᱚ ᱫᱟᱜ ᱠᱚ ᱵᱟᱝ ᱛᱚᱢᱵᱟᱜ ᱠᱟᱱᱟ ᱾ ᱦᱤᱡᱩᱜ ᱥᱮᱱᱚᱜ ᱨᱮ ᱠᱳᱱᱳ ᱚᱥᱩᱵᱤᱫᱷᱟ ᱫᱚ ᱵᱟᱝ ᱦᱩᱭᱩᱜ ᱠᱟᱱᱟ ᱾ ᱟᱨ ᱡᱟᱦᱟᱸ ᱥᱚᱵᱽ ᱛᱷᱮᱠᱮ ᱟᱞᱮ ᱢᱟ ᱟᱞᱮ ᱟᱹᱛᱩ ᱨᱮᱫᱚ ᱵᱮᱥ ᱠᱟᱭᱛᱮ ᱪᱟᱹᱥᱤ-ᱵᱟᱹᱥᱤ ᱦᱚᱲ ᱠᱚᱜᱮ ᱢᱮᱱᱟᱜ ᱠᱚᱣᱟ ᱪᱟᱥ-ᱵᱟᱥ ᱠᱟᱛᱮᱜ ᱠᱚ ᱡᱚᱢ ᱫᱟ ᱾ ᱠᱤᱪᱷᱩ ᱚᱲᱟᱜ ᱜᱟᱱ ᱫᱚ ᱪᱟᱹᱠᱨᱤ ᱠᱚ ᱧᱟᱢ ᱠᱟᱫ ᱛᱮ, ᱚᱲᱟᱜ ᱠᱚᱫᱚ ᱯᱨᱟᱭ ᱜᱮ ᱦᱟᱥᱟ ᱠᱚᱨᱮᱱᱟᱜ ᱢᱮᱱᱟᱜ ᱟᱠᱟᱫᱟ ᱾ ᱟᱨ ᱠᱤᱪᱷᱩ ᱚᱲᱟᱜ ᱢᱮᱱᱟᱜ ᱟᱠᱟᱫᱟ ᱚᱱᱟ ᱠᱚᱫᱚ ᱯᱟᱠᱟ ᱚᱲᱟᱜ ᱠᱚ ᱡᱩᱫ ᱠᱟᱫᱟ ᱾ ᱟᱨ ᱱᱮᱛᱟᱨ ᱧᱮᱞᱚᱜ ᱠᱟᱱᱟ ᱟᱹᱰᱤ ᱠᱤᱪᱷᱩ ᱥᱚᱨᱠᱟᱨᱟᱜ ᱜᱚᱲᱚ ᱥᱚᱯᱚᱦᱚᱫ ᱛᱮ ᱠᱟᱹᱣᱰᱤ ᱠᱚ ᱧᱟᱢ ᱠᱟᱫ ᱛᱮ ᱚᱲᱟᱜ ᱠᱚ ᱵᱮᱱᱟᱣ ᱱᱟᱜ ᱠᱚ
ᱠᱩᱨᱩᱢᱩᱴᱩ ᱠᱟᱫᱟ ᱢᱟᱱᱮ ᱚᱫᱽᱫᱷᱮᱠ ᱠᱚ ᱵᱮᱱᱟᱣ ᱠᱟᱫᱟ ᱟᱣᱨᱤ ᱠᱚ ᱵᱟᱥᱟ ᱩᱛᱟᱹᱨᱚᱜᱼᱟ ᱚᱱᱟ ᱠᱚᱨᱮ ᱫᱚ ᱾
ᱟᱪᱪᱷᱟ ᱾
ᱱᱚᱝᱠᱟᱱ ᱯᱚᱨᱤᱵᱮᱥ ᱧᱮᱞ ᱧᱟᱢᱚᱜᱼᱟ ᱟᱨ ᱵᱤᱥᱮᱥ ᱠᱟᱭᱛᱮ ᱠᱷᱮᱛ ᱠᱚᱨᱮ ᱡᱟᱦᱟᱸ ᱫᱤᱱᱟᱹᱢ ᱫᱤᱱ ᱠᱟᱹᱢᱤ ᱭᱟᱠᱚ ᱢᱟᱴ ᱠᱚᱨᱮ ᱚᱝᱠᱟ ᱦᱚᱲ ᱠᱚ ᱧᱮᱞ ᱧᱟᱢᱚᱜᱼᱟ ᱾ ᱡᱟᱸᱦᱟ ᱵᱟᱸᱫᱷ ᱯᱩᱠᱷᱨᱤ ᱠᱚ ᱢᱮᱱᱟᱜ ᱟᱠᱟᱫᱟ
ᱦᱩᱸ
ᱟᱻ ᱟᱞᱮ ᱟᱹᱛᱩ ᱨᱮ ᱫᱚ ᱞᱟᱹᱭ ᱜᱟᱱᱚᱜᱼᱟ ᱵᱟᱱ ᱫᱚ ᱵᱤᱥᱤ ᱵᱟᱹᱱᱩᱜ ᱟᱠᱟᱫᱟ ᱵᱟᱨᱭᱟ ᱢᱮᱱᱟᱜ ᱟᱠᱟᱫᱟ ᱾ ᱢᱤᱫᱴᱟᱝ ᱫᱚ ᱢᱟᱱᱮ ᱥᱚᱨᱟᱼᱵᱚᱨᱟ ᱛᱟᱠᱚ ᱛᱩᱯᱩᱱᱟᱠᱚ ᱡᱚᱛᱚ ᱜᱮ ᱾ ᱟᱨ ᱢᱤᱫᱴᱟᱝ ᱫᱚ ᱮᱢᱱᱤ ᱢᱮᱱᱟᱜ ᱠᱟᱫᱟ ᱚᱱᱟ ᱨᱮ ᱫᱚ ᱩᱱᱟᱹᱜ ᱫᱚ ᱵᱟᱠᱚ ᱥᱚᱨᱟᱼᱵᱚᱨᱟᱭᱟ ᱾
ᱚᱝᱠᱟ ᱚᱝᱠᱟᱱ ᱪᱤᱛᱟᱹᱨ ᱧᱮᱞ ᱧᱟᱢᱚᱜᱼᱟ ᱾ ᱛᱟᱦᱞᱮ ᱫᱟᱫᱟ ᱟᱯᱮᱥᱮᱫ ᱫᱚ ᱢᱟᱱᱮ ᱚᱠᱟ ᱞᱮᱠᱟ ᱢᱟᱱᱮ ᱪᱟᱥᱼᱵᱟᱥ ᱠᱚ ᱢᱟᱱᱮ ᱟᱵᱚᱦᱟᱣᱟ ᱠᱚ ᱚᱠᱟ ᱞᱮᱠᱟ?
ᱦᱮᱸ ᱟᱵᱚᱦᱟᱣᱟ ᱠᱚᱫᱚ ᱱᱟᱯᱟᱭ ᱜᱮᱭᱟ ᱟᱨ ᱚᱱᱟ ᱡᱟᱦᱟᱸ ᱟᱵᱮᱱ ᱵᱤᱱ ᱞᱟᱹᱭᱮᱫ ᱟᱢᱮᱢ ᱞᱟᱹᱭᱫᱟ ᱡᱮ ᱚᱱᱟ ᱵᱤᱨ ᱠᱚ ᱟᱞᱮ ᱥᱮᱫ ᱫᱚ ᱵᱤᱨ ᱠᱚᱫᱚ ᱵᱟᱹᱱᱩᱜᱼᱟ ᱾ ᱟᱨ ᱵᱤᱨ ᱨᱮ ᱡᱟᱸᱦᱟ ᱦᱚᱸᱜᱼᱚᱭ ᱵᱤᱨ ᱛᱟᱸᱦᱮ ᱞᱮᱠᱷᱟᱱ ᱫᱚ ᱡᱟᱦᱟᱸ ᱥᱩᱵᱤᱫᱷᱟ ᱠᱚ ᱧᱟᱢᱚᱜ-ᱟ ᱚᱱᱟ ᱠᱟᱴᱷ ᱠᱚ ᱾ ᱛᱟᱨᱯᱚᱨ ᱦᱚᱸᱜ-ᱚᱭ ᱡᱟᱸᱦᱟ ᱱᱟᱱᱟ ᱨᱚᱠᱚᱢ ᱡᱚᱢᱟᱜ ᱠᱚ ᱧᱟᱢᱚᱜᱼᱟ ᱚᱱᱟ ᱫᱚ ᱟᱞᱮ ᱥᱮᱫ ᱫᱚ ᱩᱱᱟᱹᱜ ᱴᱟ ᱵᱟᱝ ᱧᱟᱢᱚᱜ ᱠᱟᱱᱟ ᱵᱤᱨ ᱨᱮᱱᱟᱜ ᱜᱮ ᱵᱟᱹᱱᱩᱜᱼᱟ ᱾ ᱛᱚ ᱚᱱᱟ ᱵᱟᱫᱽ ᱫᱤᱭᱮ ᱟᱞᱮ ᱥᱮᱫ ᱛᱚ ᱡᱟᱦᱟᱸ ᱠᱚ ᱱᱚᱜᱼᱚᱭ ᱡᱮᱢᱚᱱ ᱟᱻ ᱫᱟᱨᱮ ᱢᱚᱫᱫᱷᱮᱨ ᱨᱮ ᱢᱮᱱᱟᱜᱼᱟ ᱟᱻ ᱵᱟᱲᱮ ᱫᱟᱨᱮ ᱾ ᱮᱻ ᱠᱟᱭᱨᱟ ᱫᱟᱨᱮ ᱾ ᱛᱟᱨᱯᱚᱨ ᱚᱱᱠᱟ ᱜᱮ ᱥᱤᱨᱤᱥ ᱫᱟᱨᱮ ᱾ ᱛᱟᱨᱯᱚᱨ ᱪᱚᱞᱞᱟ ᱫᱟᱨᱮ ᱾ ᱰᱷᱮᱞᱟ ᱫᱟᱨᱮ ᱱᱚᱜᱼᱚ ᱱᱟ ᱠᱚ ᱛᱟᱞᱮ ᱫᱟᱨᱮ, ᱠᱷᱤᱡᱩᱨ ᱫᱟᱨᱮ ᱱᱚᱣᱟ ᱠᱚ ᱢᱟᱱᱮ ᱠᱤᱪᱷᱩ ᱫᱟᱨᱮ ᱢᱮᱱᱟᱜᱼᱟ ᱡᱟᱦᱟᱸ ᱠᱚᱨᱮᱜ ᱫᱚ ᱢᱟᱱᱮ ᱡᱚᱢᱟᱜ ᱠᱚ ᱧᱟᱢᱚᱜ ᱜᱮᱭᱟ ᱾ ᱛᱚ ᱵᱤᱨ ᱫᱤᱥᱚᱢ ᱫᱚ ᱱᱚᱸᱰᱮ ᱫᱚ ᱵᱟᱝ ᱧᱟᱢᱚᱜ ᱠᱟᱱᱟ ᱟᱻ ᱛᱟᱨ ᱯᱟᱥᱟ ᱯᱟᱥᱤ ᱱᱚᱜᱼᱚᱭ ᱡᱟᱦᱟᱸ ᱨᱟᱥᱛᱟ
ᱦᱮᱸ ᱡᱮᱢᱚᱱ ᱟᱞᱮ ᱥᱮᱫ ᱫᱚ ᱫᱟᱨᱮ ᱠᱚᱫᱚ ᱧᱮᱞ ᱧᱟᱢᱚᱜᱼᱟ ᱾ ᱡᱮᱢᱚᱱ ᱥᱟᱨᱡᱚᱢ ᱫᱟᱨᱮ ᱧᱮᱞ ᱧᱟᱢᱚᱜ ᱜᱮᱭᱟ ᱟᱨ ᱚᱱᱟ ᱥᱩᱨ ᱨᱮ ᱵᱟᱜᱟᱱ ᱠᱚ ᱠᱚ ᱢᱮᱱᱟᱜ ᱟᱠᱟᱫᱟ ᱪᱮᱫ ᱠᱚ ᱞᱟᱹᱭᱼᱟ ᱯᱚᱴᱟᱥ ᱫᱟᱨᱮ ᱾ ᱟᱨ ᱮᱢᱱᱤ ᱛᱮᱫᱚ ᱩᱞ ᱫᱟᱨᱮ ᱠᱟᱱ ᱴᱷᱟᱲ ᱫᱟᱨᱮ, ᱯᱤᱭᱟᱹᱨᱤ ᱫᱟᱨᱮ ᱾ ᱟᱨ ᱡᱟᱸᱦᱟ ᱵᱟᱲᱮ ᱫᱟᱨᱮ ᱠᱚ ᱢᱮᱱᱟᱜ ᱟᱠᱟᱫᱟ ᱾ ᱟᱨ ᱵᱤᱥᱮᱥ ᱠᱟᱭᱛᱮ ᱢᱮᱱᱟᱜ ᱟᱠᱟᱫᱟ ᱢᱟᱫ ᱡᱷᱟᱲ ᱠᱚ ᱢᱮᱱᱟᱜ-ᱟ ᱾ ᱚᱱᱟ ᱫᱟᱨᱮ ᱠᱚ ᱧᱮᱞ ᱧᱟᱢᱚᱜ ᱜᱮᱭᱟ ᱟᱨ ᱛᱟᱞᱮ ᱫᱟᱨᱮ ᱦᱚᱸ ᱧᱮᱞ ᱧᱟᱢᱚᱜᱼᱟ ᱟᱫᱚ ᱵᱟᱹᱭᱦᱟᱹᱲ ᱫᱷᱟᱨᱮ ᱵᱷᱤᱛᱟᱹᱨ ᱨᱮᱫᱚ ᱩᱱᱟᱹᱜ ᱫᱚ ᱵᱟᱝ ᱧᱮᱞ ᱵᱟᱹᱱᱩᱜᱼᱟ
ᱚᱻ
ᱟᱨ ᱪᱮᱜᱼᱮᱢ ᱢᱮᱱᱮᱫ ᱛᱟᱦᱮᱸᱫ ᱞᱟᱹᱭ ᱢᱮ
ᱦᱮᱸ ᱱᱚᱼᱚᱭ ᱡᱟᱸᱦᱟ ᱨᱟᱥᱛᱟ ᱨᱟᱥᱛᱟ ᱫᱚ ᱟᱞᱮ ᱥᱮᱫ ᱦᱚᱸ ᱞᱟᱦᱟ ᱦᱟᱱᱮ ᱥᱚᱲᱚᱠ ᱜᱮ ᱛᱟᱸᱦᱮ ᱠᱟᱱᱟ ᱢᱟᱱᱮ ᱟ ᱢᱳᱨᱟᱢ ᱛᱟᱨᱯᱚᱨᱮ ᱦᱩᱭ ᱞᱮᱱᱟ ᱛᱟᱯᱚᱨᱮ ᱱᱤᱛᱚᱜ ᱫᱚ ᱟᱹᱰᱤ ᱴᱟᱜ ᱜᱮ ᱥᱩᱵᱤᱫᱷᱟ ᱟᱠᱟᱱᱟ ᱰᱷᱟᱞᱟᱭ ᱠᱟᱫᱟ ᱠᱚ ᱨᱟᱥᱛᱟ ᱫᱟ ᱟᱨ ᱠᱤᱪᱷᱩ ᱨᱟᱥᱛᱟ ᱫᱚ ᱯᱤᱡᱽ ᱨᱟᱥᱛᱟ ᱠᱚ ᱵᱮᱱᱟᱣ ᱟᱠᱟᱫᱟ ᱡᱟᱸᱦᱟ ᱛᱮᱫᱚ ᱪᱟᱞᱟᱣ ᱨᱮᱭᱟᱜ ᱛᱮᱜᱮ ᱟᱡ ᱛᱮᱜᱮᱭ ᱥᱩᱵᱤᱫᱷᱟ ᱟᱠᱟᱱᱟ ᱟᱨᱼᱼ ᱞᱟᱦᱟ ᱛᱮᱫᱚ ᱚᱱᱠᱟ ᱪᱮᱫ ᱞᱮᱠᱟ ᱥᱚᱲᱚᱠ ᱨᱟᱥᱛᱟ ᱠᱷᱟᱹᱛᱤᱨ ᱛᱮ ᱚᱱᱠᱟ ᱦᱟᱸᱰᱮ ᱱᱟᱰᱮ ᱰᱚᱵᱷᱚᱜᱚᱜ ᱛᱟᱦᱮᱸᱜᱼᱟ ᱾ ᱟᱨ ᱫᱟᱜ ᱠᱚ ᱛᱚᱵᱟᱜ ᱛᱟᱦᱮᱸᱜᱼᱟ, ᱱᱤᱛᱚᱜ ᱫᱚ ᱚᱱᱟ ᱫᱚ ᱵᱟᱹᱱᱩᱜᱼᱟ ᱾ ᱛᱚ ᱚᱱᱟ ᱢᱤᱫᱴᱮᱱ ᱤᱧ ᱫᱚ ᱵᱷᱟᱞᱤ ᱫᱤᱠ ᱤᱧ ᱞᱟᱹᱭᱟ ᱾ ᱟᱨ ᱟᱯᱮ ᱚᱱᱠᱟ ᱟᱹᱛᱩ ᱠᱚᱨᱮ ᱥᱮᱪᱮᱫ ᱨᱮᱱᱟᱸᱜ ᱤᱭᱟᱹ ᱢᱮᱱᱟᱜᱼᱟ? ᱡᱮᱢᱚᱱ ᱤᱥᱠᱩᱞ ᱠᱚ ᱟ ᱡᱩᱫᱤ ᱢᱮᱱᱟᱜ ᱠᱷᱟᱱ ᱡᱩᱫᱤ ᱠᱟᱹᱴᱤᱡ ᱮᱢ ᱞᱟᱹᱭ ᱠᱮᱭᱟ ᱾
ᱟᱞᱮ ᱟᱹᱛᱩ ᱨᱮᱫᱚ ᱤᱥᱠᱩᱞ ᱫᱚ ᱵᱟᱹᱱᱩᱜ ᱟᱠᱟᱫᱟ ᱾ ᱟᱞᱮ ᱢᱟᱱᱮᱼᱼ ᱥᱩᱨ ᱨᱮᱜᱮ ᱢᱤᱫᱴᱟᱝ ᱦᱩᱰᱤᱧ ᱧᱚᱜ ᱵᱟᱡᱟᱨ ᱢᱮᱱᱟᱜ ᱟᱠᱟᱫᱟ ᱾ ᱚᱸᱰᱮ ᱜᱮᱭᱟ ᱚᱨᱠᱤ ᱤᱥᱠᱼᱼ ᱤᱥᱠᱩᱞ ᱫᱚ ᱢᱮᱱᱟᱜ ᱟᱠᱟᱫᱟ, ᱟᱫᱚ ᱟᱞᱮ ᱟᱛ ᱨᱮᱱ ᱜᱤᱫᱽᱨᱟᱹ ᱠᱚᱫᱚ ᱚᱸᱰᱮ ᱜᱮ ᱚᱱᱮᱼᱼ ᱯᱟᱲᱦᱟᱣ ᱫᱚᱠᱚ ᱪᱟᱞᱟᱜ ᱜᱮᱭᱟ, ᱥᱩᱨ ᱜᱮᱭᱟ ᱵᱮᱥᱤ ᱫᱚ ᱵᱟᱝ ᱥᱟᱜᱮᱧᱟ ᱾ ᱚᱱᱟ ᱜᱟᱰᱟ ᱯᱟᱨᱚᱢ ᱞᱮᱠᱷᱟᱱ ᱜᱮ ᱤᱦ ᱚᱱᱟ ᱫᱚᱠᱚ ᱢᱟᱱᱮᱼᱼ ᱵᱟᱡᱟᱨ ᱧᱟᱢᱚᱜᱼᱟ ᱚᱸᱰᱮ ᱤᱥᱠᱩᱞ ᱨᱮ? ᱠᱮᱣ ᱠᱚᱫᱚ ᱛᱟᱲᱟᱢ ᱛᱮᱦᱚᱸ ᱠᱚ ᱪᱟᱞ ᱜᱮᱭᱟ, ᱠᱮᱣ ᱠᱚᱫᱚ ᱥᱟᱭᱠᱮᱞ ᱛᱮᱜᱮ ᱠᱚ ᱤᱫᱤ ᱦᱚᱴᱚ ᱠᱟᱠᱩᱣᱟ ᱾
ᱟᱪᱪᱷᱟ ᱾
ᱟᱨ ᱟᱯᱮ ᱥᱮᱱᱟᱜ ᱢᱟᱱᱮ ᱤᱥᱠᱩᱞ ᱠᱚᱫᱚ ᱛᱤᱱᱟᱹᱜ ᱥᱩᱨ ᱨᱮ ᱥᱮ ᱥᱟᱺᱜᱤᱧ ᱨᱮ ᱢᱮᱱᱟᱜ ᱟᱠᱟᱫᱟ?
ᱦᱮᱸ ᱟᱞᱮ ᱟᱹᱛᱩ ᱨᱮᱫᱚ ᱢᱤᱫᱴᱮᱱ ᱚᱱᱠᱟᱱ ᱠᱟᱱ ᱤᱥᱠᱩᱞ ᱢᱮᱱᱟᱜᱼᱟ, ᱡᱟᱦᱟᱸ ᱨᱮᱫᱚ ᱩᱸ ᱦᱚᱯᱚᱱ ᱜᱤᱫᱽᱨᱟᱹ ᱠᱚ ᱯᱟᱲᱦᱟᱜ ᱜᱮᱭᱟ ᱾ ᱟᱨ ᱟᱞᱮ ᱟᱹᱛᱩ ᱯᱟᱥ ᱨᱮ ᱢᱤᱫᱴᱮᱱ ᱢᱮᱱᱟᱜᱼᱟ, ᱡᱟᱦᱟᱸ ᱨᱮᱫᱚᱼᱼ ᱟ ᱡᱩᱱᱤᱭᱟᱨ ᱤᱥᱠᱩᱞ ᱠᱟᱱᱟ ᱚᱸᱰᱮ ᱫᱚᱼᱼ ᱡᱟᱦᱟᱸᱭ ᱚᱱᱟ ᱥᱟᱭᱤᱯᱷ ᱠᱷᱚᱱᱟᱜᱼᱼ ᱦᱮᱸ ᱮᱭᱤᱴᱷ ᱥᱮ ᱴᱮᱱ ᱯᱚᱨᱡᱚᱱᱛᱚ ᱠᱚ ᱯᱟᱲᱦᱟᱜ ᱜᱮᱭᱟ ᱾ ᱛᱚ ᱚᱵᱮᱼᱼ ᱜᱤᱫᱽᱨᱟᱹ ᱠᱚᱫᱚ ᱛᱟᱲᱟᱢ ᱛᱮᱜᱮ ᱵᱮᱥᱤ ᱠᱚ ᱪᱟᱞᱟᱜ ᱜᱮᱭᱟ ᱟᱹᱛᱩ ᱨᱮᱱᱟᱜ ᱨᱮᱫᱚ, ᱟᱨ ᱡᱟᱦᱟᱸ ᱯᱟᱥᱮᱨ ᱟᱛᱩ ᱨᱮ ᱢᱮᱱᱟᱜᱼᱟ ᱚᱸᱰᱮ ᱫᱚᱼᱼ ᱥᱟᱭᱠᱮᱞ ᱛᱮ ᱚᱠᱚᱭ ᱠᱚᱫᱚ ᱛᱟᱲᱟᱢ ᱛᱮᱦᱚ ᱠᱚ ᱪᱟᱞᱟᱜᱼᱟ ᱵᱮᱥᱤ ᱫᱚ ᱵᱟᱝ ᱥᱟᱺᱜᱤᱧᱟ ᱾ ᱦᱚᱸ ᱱᱚᱝᱠᱟ ᱢᱤᱫᱴᱟᱝ ᱵᱮᱵᱚᱥᱛᱟ ᱫᱚ ᱢᱮᱱᱟᱜᱼᱟ ᱾ ᱟᱨ ᱚᱱᱟ ᱯᱟᱥᱟᱯᱟᱥᱤ ᱡᱩᱫᱤ ᱞᱟᱝ ᱧᱮᱞᱟ ᱾ ᱱᱚᱜᱼᱚᱭ ᱡᱟᱦᱟᱸ ᱟᱞᱟᱝ ᱟᱹᱛᱩ ᱟᱞᱮ ᱟᱹᱛᱩ ᱨᱮᱱᱟᱜ ᱡᱟᱦᱟᱸᱼᱼ ᱟᱞᱟᱭᱚᱝ ᱡᱤᱞᱤᱧ ᱞᱟᱹᱭ ᱮᱫᱟ ᱚᱱᱟ ᱫᱚ ᱟᱹᱰᱤ ᱜᱮ ᱱᱟᱯᱟᱭ ᱢᱮᱱᱟᱜᱼᱟ ᱾ ᱦᱮᱱᱟᱜᱼᱟ ᱥᱚᱦᱚᱨ ᱵᱟᱡᱟᱨ ᱠᱷᱚᱱᱟᱜ ᱫᱚ ᱟᱹᱰᱤ ᱥᱟᱺᱜᱤᱧ ᱨᱮᱜᱮ ᱢᱮᱱᱟᱜᱼᱟ ᱾ ᱮᱠᱷᱮᱱ ᱱᱤᱨᱤᱵᱤᱞᱤ ᱡᱟᱭᱜᱟ ᱨᱮ ᱡᱟᱦᱟᱸ ᱴᱷᱮᱱ ᱫᱟᱨᱮ ᱯᱟᱞᱦᱟ ᱛᱮ ᱯᱮᱨᱮᱡᱼᱼ ᱪᱮᱬᱮ ᱪᱩᱯᱲᱤ ᱠᱚ ᱨᱟᱜ ᱚᱱᱟ ᱠᱚ ᱟᱹᱰᱤ ᱵᱷᱟᱹᱜᱤ ᱵᱩᱡᱷᱟᱹᱜᱼᱟ ᱟᱨ ᱾ ᱚᱱᱠᱟ ᱥᱮᱨᱚᱠᱚᱢ ᱢᱟᱱᱮ ᱡᱟᱦᱟᱸ ᱟᱵᱚ ᱱᱤᱛᱚᱜ ᱠᱟᱹᱨᱠᱷᱟᱱᱟ ᱠᱚᱵᱚᱱ ᱵᱮᱼᱼ ᱦᱚᱵ ᱚᱱᱟ ᱠᱚᱦᱚᱸ ᱵᱟᱹᱱᱩᱜᱼᱟ ᱱᱤᱛᱚᱜ ᱫᱚ ᱡᱩᱫᱤ ᱱᱚᱸᱰᱮᱱᱟᱜ ᱡᱟᱦᱟᱸ ᱞᱟᱭᱚᱝ ᱨᱮᱱᱟᱜ ᱡᱟᱦᱟᱸ ᱦᱚᱭ ᱦᱤᱸᱥᱤᱫ ᱠᱚᱼᱼ ᱦᱚᱸ ᱚᱱᱟᱠᱚ ᱟᱹᱰᱤᱜᱮ ᱱᱟᱯᱟᱭᱟ ᱾ ᱟᱨᱼᱼ ᱟᱯᱮ ᱚᱱᱠᱟ ᱟᱹᱛᱩ ᱠᱚᱨᱮ ᱡᱟᱦᱱᱟᱜ ᱠᱟᱹᱨᱠᱷᱟᱱᱟ ᱠᱚ ᱵᱮᱱᱟᱣ ᱟᱠᱟᱫᱟ?
ᱵᱟᱝ ᱟᱞᱮ ᱟᱹᱛᱩ ᱦᱚᱸ ᱚᱱᱠᱟᱱ ᱢᱟᱱᱮ ᱵᱚᱲᱚ ᱥᱟᱦᱟᱨ ᱱᱟᱜᱟᱨᱼᱼ ᱮᱨᱤᱭᱟ ᱫᱚ ᱵᱟᱝ ᱠᱟᱱᱟ ᱾ ᱚᱝᱠᱟᱱ ᱢᱟᱱᱮ ᱡᱟᱦᱟᱸ ᱟᱹᱛᱩ ᱯᱟᱲᱟ ᱠᱚᱨᱮ ᱡᱟᱦᱟᱸᱼᱼ ᱫᱟ ᱦᱚᱭ ᱫᱟᱨᱮ ᱱᱟᱹᱲᱤ ᱠᱚ ᱛᱮᱜᱮᱼᱼ ᱞᱟᱭᱚᱝ ᱫᱚ ᱟᱹᱰᱤ ᱢᱚᱡᱽ ᱜᱮᱭᱟ ᱾ ᱡᱟᱦᱟᱸ ᱫᱚ ᱵᱤᱨ ᱢᱮᱱᱟᱜ ᱟᱠᱟᱫᱟ ᱥᱩᱨ ᱨᱮ ᱾ ᱟᱫᱚ ᱢᱟᱴᱷ ᱥᱟᱶᱛᱮ ᱫᱟᱨᱮ ᱱᱟᱹᱲᱤ ᱠᱚ ᱢᱮᱱᱟᱜ ᱟᱠᱟᱫᱟ ᱟᱨᱦᱚᱸ ᱾ ᱚᱝᱠᱟ ᱢᱟᱱᱮ ᱨᱤᱞᱟᱹ ᱢᱟᱞᱟᱼᱼ ᱚᱸᱰᱮ ᱯᱩᱜ ᱫᱟᱲᱮ ᱱᱟᱹᱲᱤ ᱛᱟᱞᱟ ᱨᱮᱜᱮ ᱟᱹᱛᱩ ᱫᱚ ᱾ ᱚᱱᱟᱛᱮ ᱢᱟᱱᱮ ᱩᱱᱠᱟᱱ ᱠᱟᱹᱨᱠᱷᱟᱱᱟ ᱠᱚᱫᱚ ᱵᱟᱹᱱᱩᱜ ᱟᱠᱟᱫᱟ᱾ ᱟᱨ ᱟᱞᱮ ᱟᱹᱛᱩ ᱨᱮᱫᱚᱧ ᱧᱮᱞ ᱟᱠᱟᱫᱟ ᱵᱮᱥᱤᱨ ᱵᱷᱟᱜᱽᱼᱼ ᱦᱮᱸ ᱤᱭᱟᱹ ᱡᱤᱭᱟᱹᱞᱤ ᱠᱚ ᱢᱟᱱᱮ ᱟᱹᱥᱩᱞ ᱠᱚᱜᱮᱭᱟ ᱠᱚ ᱩᱸᱼᱼ ᱰᱟᱝᱨᱟ ᱠᱚ ᱢᱮᱨᱚᱢ ᱠᱚ ᱠᱟᱲᱟ ᱠᱚ ᱱᱚᱝᱠᱟ᱾ ᱠᱚᱠᱚ ᱟᱹᱥᱩᱞ ᱠᱚᱣᱟ ᱟᱫᱚ ᱩᱱᱠᱩ ᱫᱚᱼᱼ ᱩᱱᱠᱩ ᱟᱹᱛᱤᱧ ᱞᱟᱹᱜᱤᱫ ᱛᱮ ᱵᱟᱹᱭᱦᱟᱹᱲ ᱠᱚᱨᱮ ᱵᱤᱨ ᱠᱚᱨᱮ ᱠᱚ ᱤᱫᱤ ᱠᱚᱜᱮᱭᱟ ᱱᱚᱝᱠᱟᱼᱼ ᱟᱯᱮ ᱥᱮᱫ ᱦᱚᱸ ᱡᱤᱭᱟᱹᱞᱤ ᱠᱚ ᱟᱹᱥᱩᱞ ᱠᱚᱜᱮᱭᱟ?
ᱦᱮᱸ ᱟᱸ ᱯᱨᱟᱭ ᱜᱮ ᱡᱟᱦᱟᱸ ᱠᱚᱦᱚ ᱟᱛᱳ ᱨᱮᱱᱟᱜ ᱠᱚ ᱦᱚᱲ ᱠᱚ᱾ ᱩᱱᱠᱩ ᱚᱲᱟᱜ ᱠᱚᱨᱮ ᱩᱱᱠᱩ ᱟᱹᱥᱩᱞ ᱡᱤᱵᱽᱡᱤᱭᱟᱹᱞᱤ ᱢᱮᱱᱛᱮ ᱫᱚ᱾ ᱚᱱᱮ ᱢᱮᱨᱚᱢ ᱵᱷᱤᱲᱤ ᱰᱟᱝᱨᱤ ᱠᱟᱲᱟ᱾ ᱛᱟᱨᱯᱚᱨ ᱥᱤᱢ ᱠᱚ ᱦᱮᱸᱥᱮ ᱥᱮᱛᱟ ᱠᱚᱦᱚᱸ ᱠᱚ ᱟᱹᱥᱩᱞ ᱠᱚᱜᱮᱭᱟ᱾ ᱛᱚ ᱚᱱᱟ ᱡᱤᱱᱤᱥ ᱧᱮᱞᱚᱜ ᱜᱮᱭᱟ᱾ ᱟᱨ ᱡᱟᱦᱟᱸ ᱫᱚ ᱟᱹᱰᱤ ᱠᱟᱹᱢᱤ ᱨᱮᱜᱮ ᱞᱟᱜᱟᱜ ᱜᱮᱭᱟ ᱡᱮᱢᱚᱱ ᱟᱢ ᱫᱚ ᱪᱟᱥᱼᱼ ᱡᱚᱠᱷᱚᱱ ᱪᱟᱥ ᱟᱵᱟᱫ ᱥᱚᱢᱚᱭ ᱫᱚ ᱩᱱᱠᱩ ᱰᱟᱝᱨᱤ ᱠᱟᱰᱟ ᱛᱮᱜᱠᱚ ᱥᱤᱭᱟ
ᱦᱮᱸᱻ
ᱚᱱᱟ ᱯᱟᱥᱟ ᱯᱟᱥᱤ ᱱᱚᱜᱼᱚᱭ ᱡᱮᱢᱚᱱ ᱥᱮᱛᱟ ᱠᱚ ᱟᱹᱥᱩᱞ ᱟᱠᱟᱫ ᱠᱚᱣᱟ ᱡᱚᱠᱷᱚᱱᱼᱼ ᱟᱸ ᱡᱟᱦᱟᱱ ᱪᱮᱞᱮ ᱠᱚ ᱦᱤᱡᱩᱜᱼᱟᱸ ᱥᱮ ᱛᱚᱠᱷᱚᱱ ᱟᱹᱰᱤ ᱴᱟ ᱜᱮᱠᱚ ᱵᱷᱚᱜ ᱢᱳᱜ ᱜᱮᱭᱟ ᱠᱚ ᱚᱱᱟᱛᱮ ᱵᱚ ᱥᱟᱦᱟᱡᱡᱚ ᱜᱮᱭᱟ᱾
ᱦᱳᱭ ᱪᱮᱫᱟᱜ ᱥᱮ ᱢᱟᱱᱮ ᱡᱤᱵᱽᱼᱡᱤᱭᱟᱹᱞᱤ ᱟᱹᱥᱩᱞ ᱠᱟᱛᱮᱫ ᱦᱚᱸ ᱢᱟᱱᱮᱼᱼ ᱟᱠᱷᱨᱤᱧ ᱞᱮᱠᱚ ᱠᱷᱟᱱ ᱴᱟᱠᱟᱭᱟᱵᱚᱱ ᱠᱟᱹᱣᱰᱤ ᱦᱚᱸ ᱧᱟᱢᱚᱜ ᱜᱮᱭᱟ᱾
ᱦᱮᱸᱻ
ᱟᱫᱚ ᱜᱷᱟᱨᱚᱸᱡᱽ ᱪᱟᱞᱟᱣ ᱞᱟᱹᱜᱤᱫ ᱛᱮ ᱟᱹᱰᱤᱼᱼ ᱟᱫᱚ ᱜᱚᱲᱚ ᱥᱚᱯᱚᱦᱚᱫ ᱧᱟᱢᱚᱜᱼᱟ ᱥᱟᱶᱛᱮ ᱥᱤᱢ ᱠᱚ ᱠᱚ ᱟᱹᱥᱩᱞ ᱠᱚᱣᱟ ᱱᱩᱠᱩ ᱫᱚ᱾ ᱡᱚᱢ ᱥᱟᱶ ᱥᱟᱶ ᱛᱮ ᱟᱞᱮᱮᱥᱮᱫ ᱫᱚ ᱢᱟᱱᱮ ᱛᱳᱯᱳᱜ ᱠᱚᱣᱟ ᱠᱚ ᱥᱤᱢ ᱠᱚ ᱥᱟᱶ ᱛᱮ ᱟᱠᱠᱷᱨᱤᱧ ᱠᱚ ᱟᱠᱠᱷᱨᱤᱧ ᱠᱚᱜᱮᱼᱼ
ᱦᱮᱸ ᱟᱨ ᱱᱚᱱᱛᱮ ᱫᱚ ᱟᱞᱮᱥᱮᱜ ᱟᱞᱮ ᱟᱹᱛᱩ ᱥᱮᱫ ᱫᱚ ᱩᱱᱟᱹᱜ ᱴᱟ ᱜᱟᱰᱤ ᱜᱷᱚᱲᱟ ᱦᱚᱸ ᱵᱟᱝ ᱪᱟᱞᱟᱜ ᱜᱮᱭᱟ᱾ ᱢᱟᱱᱮ ᱨᱟᱥᱛᱟ ᱠᱚᱫᱚ ᱢᱮᱱᱟᱜ ᱨᱮᱦᱚᱸ ᱚᱱᱮ ᱟᱛᱩᱨ ᱨᱮᱱ ᱦᱚᱲ ᱠᱚᱜᱮᱼᱼ ᱢᱮᱜᱴᱮᱱ ᱵᱟᱨᱭᱟ ᱫᱚ ᱡᱟᱦᱟᱸᱭ ᱠᱚ ᱢᱚᱴᱚᱨ ᱥᱟᱭᱠᱮᱞ ᱦᱮᱱᱟᱜ ᱛᱟᱠᱚᱣᱟ ᱩᱱᱠᱩ ᱠᱚᱼᱼ ᱪᱟᱹᱞᱩᱭ ᱜᱮᱭᱟ ᱟᱨ ᱥᱮᱨᱚᱠᱚᱢ ᱜᱟᱹᱰᱤ ᱠᱚᱫᱚ ᱵᱟᱝ ᱦᱤᱡᱩᱜ ᱜᱮᱭᱟ ᱟᱨ ᱟᱹᱛᱩ ᱨᱮᱱ ᱦᱚᱲ ᱫᱚᱼᱼ ᱡᱮ ᱵᱮᱥᱤᱨ ᱵᱷᱟᱜᱽ ᱜᱮ ᱚᱱᱮ ᱥᱟᱭᱠᱮᱞ ᱛᱮ ᱟᱨ ᱛᱟᱲᱟᱢ ᱛᱮᱠᱚ ᱡᱟᱣᱟ ᱟᱥᱟᱭ ᱜᱮᱭᱟ ᱛᱚᱼᱼ ᱱᱮᱛᱦᱚᱸ ᱟ ᱟᱞᱮ ᱟᱛᱳ ᱨᱮᱱᱟᱜ ᱞᱟᱭᱚᱝ ᱠᱚᱫᱚ ᱚᱸᱰᱮ ᱫᱚᱼᱼ ᱡᱮ ᱚᱱᱟ ᱦᱚᱭ ᱵᱟᱹᱲᱤᱡ ᱡᱟᱦᱟᱸ ᱩᱱᱟᱹᱜ ᱫᱚ ᱩᱱᱟᱹᱜ ᱴᱟ ᱫᱚ ᱵᱟᱝ ᱦᱩᱭᱩᱜ ᱜᱮᱭᱟ᱾ ᱡᱟᱦᱟᱸ ᱫᱚ ᱟᱹᱰᱤ ᱱᱟᱯᱟᱭ ᱜᱮ ᱛᱚᱵᱮ ᱱᱮᱛᱟᱨ ᱫᱚ ᱟᱨ ᱟᱼᱼ ᱟᱹᱰᱤ ᱜᱟᱱ ᱜᱮ ᱧᱮᱞᱚᱜ ᱠᱟᱱᱟ ᱡᱟᱦᱱᱟᱜ ᱫᱚᱨᱠᱟᱨ ᱨᱮᱦᱚᱸᱼᱼ ᱟ ᱵᱟᱭᱨᱮ ᱵᱟᱡᱟᱨ ᱫᱤᱥᱚᱢ ᱨᱮᱱ ᱦᱚᱲ ᱠᱚᱦᱚ ᱠᱚ ᱱᱚᱣᱟ ᱠᱚ ᱡᱚᱛᱚ ᱠᱚ ᱪᱤᱼᱼ